ᱦᱮᱞᱳ
ᱦᱮᱸ ᱦᱮᱞᱳ
ᱦᱮᱸ ᱨᱚᱲ ᱟᱸᱡᱚᱢᱚᱜ ᱠᱟᱱᱟ
ᱦᱮᱸ ᱨᱚᱲ ᱞᱤᱧ ᱟᱸᱡᱚᱢ ᱧᱟᱢ ᱫᱟ ᱟᱨ ᱟᱹᱞᱤᱧᱟᱜ ᱨᱚᱲ ᱵᱤᱱ ᱟᱸᱡᱚᱢ ᱧᱟᱢ ᱫᱟ
ᱦᱳᱭ ᱟᱸᱡᱚᱢᱚᱜ ᱠᱟᱱ ᱜᱮᱭᱟ
ᱚ ᱟᱪᱪᱷᱟ ᱟᱪᱪᱷᱟ ᱟᱪᱷᱟ ᱫᱤᱭᱮ ᱪᱮᱫ ᱠᱚᱵᱮᱱ ᱪᱤᱠᱟᱹ ᱵᱟᱲᱟᱭᱮᱫᱟ
ᱪᱮᱫ ᱦᱚᱸ ᱵᱟᱝ ᱫᱟᱠᱟ ᱡᱚᱢ ᱠᱟᱛᱮ ᱫᱩᱲᱩᱵ ᱦᱩᱭ ᱠᱟᱱᱟ ᱡᱤᱨᱟᱹᱣ ᱦᱩᱭ ᱠᱟᱱᱟ
ᱚ ᱟᱪᱪᱷᱟ ᱟᱪᱪᱷᱟ ᱱᱟᱯᱟᱭ ᱜᱮ ᱛᱟᱦᱚᱞᱮ ᱛᱟᱦᱚᱞᱮ ᱩᱛᱩ ᱠᱚᱫᱚ ᱪᱮᱫ ᱩᱛᱩ ᱠᱚ
ᱩᱛᱩ ᱩᱛᱩ ᱫᱚ ᱛᱟᱦᱮᱸ ᱠᱟᱱᱟ ᱟᱹᱞᱩ ᱟᱨ ᱵᱮᱸᱜᱟᱲ
ᱟᱪᱪᱷᱟ ᱟᱪᱪᱷᱟ ᱟᱪᱪᱷᱟ
ᱦᱳᱭ ᱟᱨ ᱟᱢᱲᱟ ᱪᱟᱹᱴᱱᱤ
ᱚ ᱟᱦ ᱟᱞᱚᱵᱤᱱ ᱞᱟᱹᱭᱟ ᱩᱞᱤ ᱫᱟᱜ ᱡᱚᱨᱚᱜ ᱠᱟᱱ ᱛᱟᱹᱞᱤᱧᱟ ᱟᱢᱲᱟ ᱪᱟᱹᱴᱱᱤ ᱢᱟ ᱟᱹᱰᱤ ᱡᱳᱨ ᱜᱮᱞᱤᱧ ᱠᱩᱥᱤᱭᱟᱜᱼᱟ
ᱚ ᱦᱚ ᱦᱚᱸ
ᱟᱨ ᱚᱱᱟ ᱵᱮᱱ ᱞᱟᱹᱭ ᱠᱮᱫ ᱠᱷᱟᱱ ᱩᱞᱤ ᱫᱟᱜ ᱢᱟ ᱡᱚᱨᱚᱜ ᱠᱟᱱ ᱜᱮᱭᱟ
ᱦᱳᱭ ᱚᱱᱠᱟ ᱜᱮ ᱟᱢᱲᱟ ᱫᱚ ᱡᱚᱛᱚ ᱦᱚᱲ ᱜᱮ ᱵᱩᱱ ᱠᱩᱥᱤᱭᱟᱜᱼᱟ ᱡᱚᱡᱚ ᱡᱤᱱᱤᱥ ᱫᱚ ᱦᱳᱭ
ᱠᱷᱟᱱ ᱫᱚ ᱚᱱᱟ ᱢᱟ ᱩᱸ ᱚᱱᱠᱟᱱ ᱡᱤᱱᱤᱥ ᱠᱟᱱ ᱜᱮᱭᱟ ᱛᱚ
ᱦᱳᱭ
ᱟᱨ ᱫᱤᱭᱮ ᱛᱟᱦᱚᱞᱮ ᱡᱚᱢ ᱵᱟᱲᱟ ᱠᱚᱫᱚ ᱦᱩᱭᱩ ᱠᱟᱱᱟ ᱵᱟᱝ
ᱦᱳᱭ ᱡᱚᱢ ᱵᱟᱲᱟ ᱫᱚ ᱦᱩᱭᱩ ᱠᱟᱱᱟ
ᱱᱟᱯᱟᱭ ᱜᱮ ᱛᱟᱦᱚᱞᱮ
ᱦᱳᱭ ᱟᱨ ᱟᱯᱮ ᱫᱚ ᱫᱟᱜ ᱡᱚᱢ ᱠᱮᱫᱼᱟ ᱯᱮ ᱥᱮ ᱵᱟᱝᱟ
ᱦᱳᱭ ᱦᱳᱭ ᱟᱹᱞᱤᱧ ᱟᱹᱞᱤᱧ ᱦᱚᱞᱮ ᱡᱚᱢ ᱵᱟᱲᱟ ᱠᱮᱫ ᱜᱮᱭᱟ ᱟᱞᱮ ᱦᱚᱸ ᱱᱚᱜ ᱚᱭ ᱢᱤᱫ ᱜᱷᱟᱹᱲᱤᱡ ᱞᱟᱦᱟᱜᱮ ᱡᱚᱢ ᱵᱟᱲᱟ ᱠᱟᱛᱮᱜ ᱱᱚᱜ ᱚᱭ ᱫᱩᱲᱩᱵ ᱵᱟᱲᱟ ᱦᱩᱭ ᱟᱠᱟᱱᱟ ᱟᱫᱚ ᱜᱤᱛᱤᱡ ᱦᱩᱭᱩᱜᱼᱟ ᱢᱮᱱᱛᱮ ᱛᱮᱜᱮ ᱟᱫᱚ ᱠᱚ ᱞᱟᱹᱭᱟ ᱛᱚ ᱡᱚᱢ ᱛᱚᱨᱟ ᱫᱚ ᱵᱟᱠᱚ ᱜᱤᱛᱤᱡᱼᱟ
ᱦᱩᱸ ᱦᱸᱩ ᱦᱳᱭ ᱦᱳᱭ ᱟᱫᱚ ᱪᱮᱫ ᱯᱮ ᱩᱛᱩ ᱞᱮᱫᱟ
ᱦᱮᱸ ᱟᱞᱮ ᱫᱚᱞᱮ ᱩᱛᱩ ᱞᱟᱜᱼᱟ ᱛᱮᱦᱮᱧ ᱫᱚ ᱱᱟᱜ ᱠᱷᱟᱱ ᱚᱱᱠᱟ ᱟᱞᱩ ᱟᱨ ᱥᱚᱣᱟᱵᱤᱱ
ᱚ ᱦᱳᱭ ᱦᱳᱭ ᱥᱚᱣᱟᱵᱤᱱ ᱦᱚᱸ ᱥᱤᱵᱤᱞ ᱜᱮᱭᱟ
ᱦᱳᱭ ᱦᱳᱭ ᱨᱮᱸᱜᱮᱡ ᱦᱚᱲᱟᱜ ᱫᱚ ᱚᱱᱟ ᱜᱮᱠᱚ ᱞᱟᱹᱭᱟ ᱛᱚ ᱡᱤᱞ ᱫᱚ
ᱦᱳᱭ ᱦᱳᱭ ᱟᱵᱚ ᱫᱚ ᱨᱮᱸᱜᱮᱡ ᱦᱚᱲ ᱚᱱᱟ ᱠᱚᱜᱮ ᱵᱚᱱ ᱡᱚᱢᱟ ᱟᱲᱟᱜ ᱥᱟᱠᱟᱢ ᱠᱚᱦᱚ ᱚᱱᱟ ᱡᱟᱦᱟᱸ ᱥᱟᱹᱨᱩ ᱟᱲᱟᱜ ᱠᱚ ᱟᱨᱦᱚᱸ ᱢᱟᱴ ᱟᱭᱢᱟ ᱞᱮᱠᱟᱱ ᱟᱲᱟᱜ ᱧᱟᱢᱚᱜᱼᱟ
ᱟᱪᱷᱟ ᱟᱪᱷᱟ ᱥᱟᱹᱨᱩ ᱟᱲᱟᱜ ᱵᱮᱱ ᱞᱟᱹᱭ ᱠᱮᱫ ᱠᱷᱟᱱ ᱥᱟᱹᱨᱩ ᱟᱲᱟᱜ ᱫᱚᱯᱮ ᱡᱚᱢ ᱵᱟᱲᱟᱭ ᱜᱮᱛᱮ
ᱦᱳᱭ
ᱚ ᱟᱹᱞᱤᱧ ᱫᱚ ᱱᱟᱜ ᱠᱷᱟᱱ ᱵᱟᱹᱞᱤᱧ ᱟᱸᱡᱚᱢ
ᱥᱟᱨᱩ ᱚᱲᱟᱜ ᱫᱚ ᱚᱱᱟ ᱡᱟᱦᱟ ᱰᱟᱹᱱ ᱴᱷᱤᱡ ᱛᱟᱦᱮᱱᱟ
ᱦᱮᱸ
ᱚᱱᱟ ᱠᱚ ᱡᱚᱢᱟ
ᱚ ᱟᱪᱷᱟ ᱟᱪᱷᱟ ᱟᱪᱷᱟ ᱚ ᱟᱹᱵᱤᱱ ᱵᱤᱱ ᱡᱚᱢ ᱵᱟᱲᱟ ᱠᱟᱜᱼᱟ ᱥᱮᱵᱤᱱ ᱩᱛᱩ ᱵᱟᱲᱟ ᱠᱟᱜᱼᱟ
ᱦᱚᱸ ᱟᱹᱰᱤ ᱥᱤᱵᱤᱞ ᱵᱩᱡᱷᱟᱹᱜᱼᱟ ᱡᱚᱡᱚ ᱠᱚ ᱥᱟᱞᱟᱜ ᱩᱛᱩᱭ ᱢᱮ ᱟᱹᱰᱤ ᱥᱤᱵᱤᱞ
ᱚ ᱟᱪᱷᱟ ᱟᱪᱷᱟ ᱟᱪᱷᱟ
ᱦᱳᱭ ᱟᱨ ᱚᱱᱟ ᱵᱚᱦᱚᱜ ᱚᱱᱟ ᱥᱟᱹᱨᱩ ᱨᱮᱱᱟᱜ ᱤᱭᱟᱹ ᱵᱚᱦᱚᱜ ᱴᱟᱜ ᱚᱱᱟ ᱦᱚᱸᱞᱮ ᱩᱛᱩᱭᱟ᱾ ᱟᱨ ᱫᱟ ᱡᱟᱦᱟᱸ ᱦᱚᱯᱚᱱ ᱦᱚᱯᱚᱱ ᱛᱟᱦᱮᱱᱟ ᱚᱱᱟ ᱦᱚᱞᱮ ᱩᱛᱩᱭᱟ᱾ ᱡᱟᱦᱟᱸ ᱱᱟᱹᱲᱤ ᱠᱚᱜᱼᱟ ᱚᱱᱟ ᱚᱱᱟ ᱦᱚᱸᱞᱮ ᱩᱛᱩᱭᱟ ᱡᱚᱛᱚ ᱜᱮᱞᱮ ᱩᱛᱩᱭᱟ ᱥᱟᱹᱨᱩ ᱠᱚᱫᱚ᱾
ᱦᱚᱸ
ᱟᱹᱰᱤ ᱦᱟᱠᱩ ᱵᱚᱦᱚᱜ ᱥᱟᱞᱟᱜ ᱦᱚᱸᱠᱚ ᱩᱛᱩᱭᱟ ᱟᱹᱰᱤ ᱥᱤᱵᱤᱞ ᱵᱩᱡᱷᱟᱹᱜ ᱜᱮᱭᱟ᱾
ᱚᱻ ᱟᱪᱪᱷᱟ ᱟᱪᱪᱷᱟ ᱟᱪᱪᱷᱟ ᱱᱟᱯᱟᱭ ᱜᱮ ᱛᱟᱦᱚᱞᱮ᱾ ᱟᱞᱤᱧ ᱢᱟ ᱟᱵᱤᱱ ᱵᱟᱝ ᱵᱟᱝ ᱟᱞᱮ ᱥᱮᱫ ᱫᱚ ᱱᱟᱠᱷᱟᱱ ᱟᱜ ᱥᱟᱹᱨᱩ ᱥᱟᱠᱟᱢ ᱥᱮ ᱥᱟᱹᱨᱩ ᱰᱟᱱᱴᱤᱡ ᱠᱚᱫᱚ ᱵᱟᱠᱚ ᱩᱛᱩᱭ ᱜᱮᱛᱮ ᱟᱨ ᱟᱹᱞᱤᱧ ᱫᱚ ᱵᱟᱹᱞᱤᱧ ᱡᱚᱢ ᱵᱟᱲᱟ ᱠᱟᱜᱼᱟ ᱥᱮ ᱧᱮᱞ ᱦᱚᱸ ᱵᱟᱹᱞᱤᱧ ᱧᱮᱞ ᱵᱟᱲᱟ ᱠᱟᱜᱼᱟ᱾
ᱦᱩᱸ ᱦᱩᱸ᱾ ᱟᱫᱚ ᱟᱯᱮ ᱥᱮᱫ ᱫᱚ ᱪᱮᱫ ᱠᱚᱠᱚ ᱩᱛᱩᱭᱟ?
ᱦᱮᱸ ᱟᱞᱤᱧ ᱥᱮᱫ ᱫᱚ ᱩᱛᱩ ᱵᱚᱞᱛᱮ ᱟᱭᱢᱟ ᱜᱮ ᱡᱟᱦᱟᱸ ᱫᱚ ᱢᱮᱱᱟᱜ ᱟᱠᱟᱫᱟ ᱦᱩᱸ ᱟᱲᱟᱜ ᱥᱟ ᱧᱮᱞ ᱞᱮᱠᱷᱟᱱ ᱫᱚ ᱟᱹᱰᱤ ᱟᱭᱢᱟ ᱟᱲᱟᱜ ᱜᱮ ᱢᱮᱱᱟᱜ ᱟᱠᱟᱫᱟ, ᱡᱟᱦᱟᱸ ᱫᱚ ᱦᱟᱞᱚᱝ ᱟᱲᱟᱜ ᱥᱮ ᱪᱟᱛᱚᱢ ᱟᱲᱟᱜ᱾ ᱜᱳᱭᱚ ᱜᱚᱱᱫᱚᱞ ᱦᱳᱭ ᱜᱳᱭᱚ ᱜᱚᱱᱫᱚᱞ ᱟᱲᱟᱜ,
ᱦᱳᱭ ᱦᱳᱭ ᱟᱨ ᱦᱤᱭᱟ ᱴᱟᱜ ᱦᱚᱸ ᱦᱮᱸᱥᱟᱜ ᱥᱟᱠᱟᱢ ᱯᱮ ᱤᱭᱟᱹ ᱭᱟ ᱥᱮ ᱵᱟᱝ ᱥᱤᱯᱤᱭᱟ ᱯᱮ ᱥᱮ ᱵᱟᱝ?
ᱟᱫᱚ ᱱᱟᱜ ᱠᱷᱟᱱ ᱚᱱᱟ ᱦᱮᱸᱥᱟᱜ ᱥᱟᱠᱟᱢ ᱫᱚ ᱪᱮᱫ ᱦᱮᱸᱥᱟᱜ ᱥᱟᱠᱟᱢ ᱵᱟᱞᱤᱧ ᱵᱩᱡᱷᱟᱹᱣ ᱫᱟᱲᱮᱭᱟᱜ ᱛᱟᱵᱤᱱᱟ?
ᱦᱮᱸᱥᱟᱜ ᱥᱟᱠᱟᱢ ᱫᱚ ᱚᱱᱮ ᱪᱮᱜ ᱟᱯᱮ ᱥᱮᱜ ᱪᱮᱜ ᱠᱚ ᱢᱮᱛᱟᱜᱼᱟ ᱦᱮᱸᱥᱟᱜ ᱫᱟᱨᱤ
ᱚ ᱟᱪᱷᱟ ᱟᱪᱷᱟ ᱦᱮᱸᱥᱟᱜ ᱫᱟᱨᱮ ᱫᱚᱞᱤᱧ ᱟᱸᱡᱚᱢ ᱠᱟᱫᱟ ᱢᱮᱱ ᱠᱷᱟᱱ ᱧᱮᱞᱜᱮ ᱵᱟᱹᱞᱤᱧ ᱧᱮᱞ ᱠᱟᱜᱼᱟ ᱫᱚ ᱚᱱᱟ ᱛᱮ ᱵᱟᱞᱤᱧ ᱵᱩᱡᱷᱟᱹᱣ ᱫᱟᱲᱮᱭᱟᱜ ᱠᱟᱱᱟ᱾
ᱚ ᱚᱱᱟ ᱞᱮ ᱥᱤᱯᱤᱭᱟ, ᱞᱚᱣᱟ ᱠᱚ ᱞᱮ ᱵᱷᱟᱹᱡᱤᱭᱟ ᱟᱞᱮ ᱫᱚ᱾ ᱟᱫᱚ ᱫᱤᱥᱚᱢ ᱨᱮᱢᱟ ᱧᱟᱢᱚᱜ ᱜᱮᱭᱟ ᱱᱚᱣᱟ ᱠᱚᱢᱟ᱾
ᱚ ᱟᱪᱪᱷᱟ ᱟᱪᱪᱷᱟ ᱟᱫᱚ ᱵᱟᱞᱤᱧ ᱵᱟᱞᱤᱧ ᱧᱮᱞ ᱵᱟᱲᱟ ᱠᱟᱜᱼᱟ ᱛᱚ᱾
ᱦᱳᱭ
ᱚᱱᱟᱛᱮ ᱵᱟᱞᱤᱧ ᱵᱩᱡᱷᱟᱹᱣ ᱫᱟᱲᱮᱭᱟᱜ ᱠᱟᱱᱟ᱾
ᱟᱵᱟᱨ ᱱᱮᱛᱟᱨ ᱢᱟ ᱠᱟᱴᱠᱚᱢ ᱠᱚ ᱦᱟᱠᱩ ᱠᱚ ᱫᱟᱜ ᱡᱟᱹᱯᱩᱫ ᱨᱮᱢᱟ᱾
ᱚᱱᱟ ᱠᱚᱢᱟ ᱢᱮᱱᱟᱜ ᱟᱠᱟᱜ ᱜᱮᱭᱟ, ᱟᱫᱚ ᱱᱟ ᱠᱷᱟᱱ ᱞᱤᱧ ᱞᱟᱹᱭᱮᱫᱟ ᱚᱱᱮ ᱟᱲᱟᱜ ᱥᱟᱠᱟᱢ ᱞᱟᱹᱭ ᱦᱩᱭᱱᱟ ᱟᱫᱚ ᱟᱹᱵᱤᱱ ᱠᱷᱟᱱ ᱱᱚᱝᱠᱟ ᱟᱲᱟᱜ ᱥᱟᱠᱟᱢ ᱫᱚ ᱡᱟᱹᱥᱛᱤ ᱧᱚᱜ ᱫᱚ ᱚᱠᱟᱴᱟᱜ ᱵᱤᱱ ᱠᱩᱥᱤᱭᱟᱜᱼᱟ?
ᱟᱹᱞᱤᱧ, ᱟᱹᱞᱤᱧ ᱫᱚ ᱤᱭᱟᱹ ᱟᱞᱮ ᱥᱮᱫ ᱫᱚᱠᱚ ᱡᱚᱢ ᱟᱭᱢᱟ ᱞᱮᱠᱟᱱ ᱟᱲᱟᱜ ᱠᱚᱠᱚ ᱡᱚᱢ ᱜᱮᱭᱟ᱾ ᱡᱮᱢᱚᱱ ᱮᱢ ᱞᱟᱹᱭ ᱠᱮᱫᱟ ᱪᱟᱛᱚᱢ ᱟᱲᱟᱜ ᱚᱱᱟ ᱦᱚᱞᱤᱧ ᱠᱩᱥᱤᱭᱟᱜ- ᱟ, ᱟᱨ ᱟᱞᱮ ᱥᱮᱱᱟᱜ ᱟᱲᱟᱜ ᱠᱚ ᱡᱮᱢᱚᱱ ᱯᱟᱴ ᱟᱲᱟᱜ ᱠᱚ ᱟᱨᱦᱚᱸ ᱞᱟᱹᱞᱛᱟᱹ ᱟᱲᱟᱜ ᱠᱚ ᱧᱟᱢᱚᱜᱼᱟ᱾
ᱟᱪᱪᱷᱟ ᱟᱪᱪᱷᱟ, ᱟᱫᱚ ᱱᱟᱠᱷᱟᱱ ᱦᱮᱸ ᱟᱫᱚ ᱱᱟᱠᱷᱟᱱ ᱡᱟᱦᱟᱸ ᱞᱟᱹᱞᱛᱟᱹ ᱟᱲᱟᱜ ᱵᱤᱱ ᱞᱟᱹᱭ ᱠᱮᱫᱟ ᱥᱮ ᱚᱱᱟ ᱠᱟᱹᱴᱤᱡ ᱵᱟᱞᱤᱧ ᱵᱩᱡᱷᱟᱹᱣ ᱫᱟᱲᱮᱭᱟᱫᱟ ᱾
ᱚ ᱚᱱᱟ ᱫᱚᱠᱚ ᱨᱚᱦᱚᱭᱟ, ᱚᱱᱟ ᱫᱚᱞᱮ ᱨᱚᱦᱚᱭ ᱜᱮᱭᱟ ᱟᱫᱚ ᱚᱱᱟ ᱜᱮ᱾
ᱟᱪᱪᱷᱟ ᱟᱪᱪᱷᱟ ᱟᱫᱚ ᱱᱟᱜ ᱚᱱᱟ ᱫᱚ ᱱᱟᱜ ᱛᱤᱱᱟᱹᱜ ᱞᱟᱹᱴᱷᱩ ᱞᱟᱹᱴᱷᱩ ᱫᱟᱨᱮᱜ ᱛᱮ ᱚᱱᱟ ᱡᱟᱦᱟᱸ ᱵᱤᱱ ᱞᱟᱹᱭ ᱫᱟ᱾
ᱟᱹᱰᱤ ᱞᱟᱹᱴᱩᱜ-ᱟ ᱚᱱᱟ ᱫᱚ ᱪᱮᱫᱟᱜ ᱟᱹᱰᱤ ᱦᱚᱯ ᱚᱱᱟ, ᱤᱭᱟᱹ ᱠᱟᱹᱴᱤᱡ ᱜᱤᱫᱽᱨᱟᱹ ᱞᱮᱠᱟ᱾
ᱠᱟᱹᱴᱤᱡ ᱜᱤᱫᱽᱨᱟᱹ ᱞᱮᱠᱟ ᱟᱫᱚ ᱩᱱᱠᱩ ᱡᱟᱦᱟᱸᱭ ᱠᱚ ᱟᱫᱚ ᱡᱟᱦᱟᱸᱭ ᱩᱱᱠᱩ ᱠᱚ ᱦᱳᱭᱳᱜᱼᱟ ᱥᱮ ᱚᱱᱠᱟ ᱠᱟᱹᱴᱤᱡ ᱫᱚ ᱞᱟᱹᱴᱷᱩ ᱧᱚᱜ ᱠᱟᱛᱮ᱾
ᱟᱹᱰᱤ ᱞᱟᱹᱴᱩ ᱫᱚ ᱵᱟᱝ ᱚᱱᱠᱟ ᱢᱚᱬᱮ ᱢᱟᱥ ᱢᱚᱬᱮ ᱢᱟᱥ ᱨᱮᱱ ᱜᱤᱫᱽᱨᱟᱹ ᱠᱚ ᱞᱮᱠᱟ᱾
ᱛᱟᱦᱚᱞᱮ ᱞᱟᱹᱴᱷᱩ ᱧᱚᱜ ᱜᱮ ᱢᱚᱬᱮ ᱢᱟᱥ ᱵᱤᱱ ᱞᱟᱹᱭᱮᱫ ᱠᱷᱟᱱ
ᱦᱮᱸ ᱦᱮᱸ ᱦᱩᱸ ᱦᱳᱭ
ᱚᱱᱟ ᱥᱟᱠᱟᱢ ᱫᱚ ᱪᱮᱫ ᱞᱮᱠᱟ?
ᱟ
ᱚᱱᱟ ᱥᱟᱠᱟᱢ ᱫᱚ ᱪᱮᱫ ᱞᱮᱠᱟ ᱚᱱᱟ ᱡᱟᱦᱟᱸ ᱟᱲᱟᱜ ᱥᱟᱠᱟᱢᱚᱜᱼᱟ ᱚᱱᱟ ᱫᱟᱨᱮ
ᱥᱟᱠᱟᱢ ᱫᱚ ᱪᱮᱫ ᱞᱮᱠᱟ ᱵᱟᱹᱵᱤᱱ ᱧᱮᱞ ᱠᱟᱫ ᱪᱤᱠᱟᱹᱧ ᱞᱟᱹᱭᱟ ᱵᱤᱱᱟ
ᱥᱟᱠᱟᱢ ᱢᱟ ᱟᱹᱰᱤ ᱟᱭᱢᱟ ᱜᱮᱞᱤᱧ ᱧᱮᱞ ᱠᱟᱜᱼᱟ ᱟᱫᱚ ᱚᱱᱟ ᱟᱸᱜ ᱟᱲᱟᱜ ᱥᱟᱠᱟᱢ ᱫᱚ ᱪᱮᱫ ᱞᱮᱠᱟ ᱟᱫᱚ ᱚᱱᱟ ᱡᱩᱫᱤ ᱵᱤᱱ ᱞᱟᱹᱭᱟᱹᱞᱤᱧ ᱜᱤᱭᱟ
ᱚᱱᱟ ᱤᱭᱟᱹ ᱞᱮᱠᱟ ᱯᱟᱴ ᱥᱟᱠᱟᱢ ᱵᱮᱱ ᱧᱮᱞ ᱠᱟᱜ? ᱯᱟᱴ ᱥᱟᱠᱟᱢ ᱦᱳᱭ ᱯᱟᱴ ᱥᱟᱠᱟᱢ ᱞᱮᱠᱟ ᱜᱮ ᱚᱱᱟ ᱾ ᱯᱟᱴ ᱟᱲᱟᱜ ᱟᱨ ᱚᱱᱟ ᱫᱚ ᱮᱠᱤ ᱧᱚᱜ ᱜᱮᱭᱟ ᱾
ᱚ ᱟᱪᱪᱷᱟ ᱟᱪᱪᱷᱟ ᱟᱪᱷᱟ ᱱᱤᱛᱚᱜ ᱫᱚᱞᱤᱧ ᱵᱩᱡᱷᱟᱹᱣ ᱫᱟᱲᱮᱭᱟᱫᱟ ᱢᱚᱸᱡᱽ ᱛᱮᱜᱮ ᱾ ᱦᱳᱭ ᱦᱳᱭ
ᱥᱮ ᱵᱟᱝ
ᱟᱨ ᱟᱹᱞᱤᱧ ᱥᱮᱫ ᱫᱚ ᱚᱱᱠᱟ ᱦᱩᱲᱩ ᱨᱚᱦᱚᱭ ᱠᱚᱦᱚᱸ ᱪᱮᱫ ᱵᱤᱱ ᱞᱟᱹᱭᱟ ᱦᱩᱸ ᱮᱛᱚᱦᱚᱵ ᱦᱩᱲᱩ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱱᱤᱛᱚᱜ ᱦᱚᱸ ᱾
ᱚᱱᱠᱟ ᱫᱟᱜ ᱡᱟᱹᱲᱤ ᱦᱚᱸ ᱡᱟᱹᱥᱛᱤ ᱧᱚᱜ ᱵᱟᱭ ᱫᱟᱜ ᱡᱟᱹᱲᱤᱭᱟ ᱞᱮ ᱠᱟᱱᱟ ᱾
ᱚᱱᱟ ᱠᱷᱟᱹᱛᱤᱨ ᱱᱤᱛᱚᱜ ᱦᱚᱸ ᱟᱹᱣᱨᱤ ᱞᱮ ᱮᱛᱚᱦᱚᱵ ᱫᱟᱲᱮᱭᱟᱜᱼᱟ ᱾
ᱚ ᱦᱚ ᱟᱨ ᱛᱚᱞᱟ ᱠᱚᱫᱚ ᱫᱟᱨᱮ ᱠᱟᱱ ᱛᱟᱯᱮᱭᱟ ᱥᱮ ᱵᱟᱝ ᱫᱟᱨᱮ ᱠᱟᱱ ᱛᱟᱯᱮᱭᱟ?
ᱦᱮᱸ ᱪᱚ ᱛᱚᱞᱟ ᱠᱚ ᱛᱚᱞᱟ ᱠᱚᱫᱚ ᱱᱟᱜ ᱠᱷᱟᱱ ᱫᱟᱨᱮ ᱫᱚ ᱵᱟᱝ ᱫᱟᱨᱮ ᱠᱟᱱ ᱜᱮᱭᱟ ᱚᱱᱠᱟ ᱦᱟᱨᱟ ᱫᱚ ᱦᱟᱨᱟ ᱜᱚᱜ ᱠᱟᱱ ᱜᱮᱭᱟ ᱟᱨ
ᱚᱱᱟ ᱠᱚᱛᱚ ᱦᱟᱨᱟ ᱠᱟᱱ ᱜᱮᱭᱟ ᱛᱚ ᱚᱱᱠᱟ ᱡᱟᱹᱥᱛᱤ ᱧᱚᱜ ᱫᱟᱜ ᱵᱟᱹᱱᱩᱜ ᱛᱮ ᱚᱱᱠᱟ ᱟᱹᱣᱨᱤ ᱞᱮ ᱮᱛᱚᱦᱚᱵ ᱫᱟᱲᱮᱭᱟᱜᱼᱟ ᱾
ᱚ ᱦᱚᱸ
ᱟᱨ ᱟᱹᱵᱤᱱ ᱥᱮᱫ ᱫᱚ ᱛᱟᱦᱚᱞᱮ ᱚᱱᱠᱟ ᱦᱩᱲᱩ ᱨᱚᱦᱚᱭ ᱠᱚ?
ᱟᱹᱞᱤᱧ ᱪᱮᱫ ᱟᱹᱞᱤᱧ ᱟᱞᱮ ᱫᱚᱞᱮ ᱪᱟᱵᱟᱣ ᱠᱟᱫᱟ ᱾
ᱚᱻ
ᱦᱚᱭ ᱟᱞᱮ ᱫᱚ ᱚᱱᱟ ᱫᱟᱜ ᱠᱚᱣᱟᱜ ᱠᱚ ᱦᱮᱱᱟᱜ ᱛᱟᱞᱮᱭᱟ ᱛᱚ ᱟᱫᱚ ᱚᱱᱟ ᱠᱷᱟᱹᱛᱤᱨ ᱟᱞᱮ ᱫᱚ ᱪᱟᱵᱟ ᱠᱟᱜᱼᱟᱞᱮ ᱪᱟᱵᱟ ᱠᱚᱫᱚ
ᱚᱱᱮ ᱵᱤᱱ ᱞᱟᱹᱭ ᱠᱮᱫ ᱟᱹᱞᱤᱧ ᱚᱱᱮ ᱠᱟᱹᱴᱤᱡ ᱢᱚᱱᱮ ᱨᱮ ᱾ ᱠᱤᱱᱛᱩ ᱟᱹᱲᱤᱥ ᱜᱮᱞᱤᱧ ᱵᱩᱡᱷᱟᱹᱣ ᱠᱮᱜ ᱜᱮᱭᱟ ᱾ ᱟᱹᱵᱤᱱ ᱢᱟᱵᱤᱱ ᱞᱟᱹᱭ ᱠᱮᱫ ᱪᱟᱵᱟ ᱠᱟᱜᱼᱟ ᱯᱮ ᱾
ᱦᱳᱭ ᱦᱳᱭ ᱦᱳᱭ ᱪᱟᱵᱟ ᱠᱟᱜᱼᱟ ᱞᱮ ᱟᱞᱮ ᱫᱚ ᱾
ᱚ ᱟᱫᱚ ᱚᱱᱟᱼᱼ ᱵᱤᱱ ᱞᱟᱹᱭ ᱠᱮᱫ ᱞᱮᱠᱟ ᱟᱹᱞᱤᱧ ᱦᱚᱸ ᱫᱩᱠ ᱫᱚᱞᱤᱧ ᱵᱩᱡᱷᱟᱹᱣ ᱠᱮᱫ ᱜᱮᱭᱟ ᱪᱮᱫᱟᱜ ᱥᱮᱼᱼ ᱟᱞᱮ ᱥᱮᱫ ᱢᱟ ᱟᱹᱣᱨᱤ ᱞᱮ ᱮᱛᱚᱦᱚᱵ ᱫᱟᱲᱮᱭᱟᱜᱼᱟ ᱥᱮ ᱾
ᱦᱮᱸ ᱦᱮᱸ ᱾
ᱟᱨ ᱟᱵᱤᱱ ᱥᱮᱫ ᱢᱟᱯᱮ ᱥᱟᱹᱛ ᱜᱚᱫ ᱠᱟᱜ ᱾
ᱦᱳᱭ ᱥᱟᱹᱛ ᱜᱚᱫ ᱠᱟᱫᱟᱞᱮ ᱟᱞᱮ ᱫᱚ ᱦᱟᱸᱜ ᱾
ᱟᱫᱚ ᱟᱹᱵᱤᱱ ᱥᱮᱫ ᱫᱚ ᱱᱟᱦᱟᱜ ᱚᱱᱠᱟ ᱡᱟᱹᱥᱛᱤ ᱜᱮ ᱫᱟᱜ ᱡᱟᱹᱲᱤᱭᱟᱠᱟᱫ ᱯᱮᱛᱮ?
ᱫᱟᱜ ᱡᱟᱹᱲᱤ ᱫᱚ ᱵᱟᱝ ᱚᱱᱟ ᱤᱭᱟᱹ ᱦᱮᱱᱟᱜ ᱛᱟᱞᱮᱭᱟᱼᱼ ᱚᱱᱮ ᱫᱟᱜ ᱩᱰᱩᱠᱚᱜ ᱫᱚ ᱚᱱᱟ ᱦᱮᱱᱟᱜ ᱛᱟᱞᱮᱭᱟ ᱟᱫᱚ ᱚᱱᱟ ᱫᱚ ᱪᱟᱥᱵᱟᱥ ᱠᱚᱞᱚ ᱵᱟᱞᱮ ᱚᱥᱩᱵᱤᱫᱟᱜᱼᱟ ᱵᱚᱞᱮ ᱾
ᱚ ᱟᱪᱪᱷᱟ ᱟᱪᱪᱷᱟ ᱟᱫᱚ ᱚᱱᱟ ᱡᱟᱦᱟᱸ ᱫᱟᱜ ᱛᱚ ᱫᱟᱜ ᱵᱮᱱ ᱞᱟᱹᱭ ᱠᱮᱫᱟ ᱥᱮ ᱟᱫᱚ ᱚᱱᱟ ᱫᱚ ᱞᱟᱛᱟᱨᱼᱼ ᱚᱱᱮ ᱴᱩᱱᱴᱤ ᱛᱩᱫᱩᱜ ᱟ ᱥᱮ ᱪᱮᱫ ᱞᱮᱠᱟ ᱠᱟᱛᱮ?
ᱚᱱᱟ ᱫᱚ ᱰᱤᱯ ᱠᱚ ᱢᱮᱛᱟᱜᱼᱟ ᱰᱤᱯ ᱞᱮ ᱢᱮᱛᱟᱜᱼᱟ ᱟᱞᱮ ᱫᱚ ᱡᱟᱦᱟᱸ ᱞᱮᱠᱟ ᱴᱮᱯ ᱛᱟᱦᱮᱱᱟ ᱾ ᱚᱱᱠᱟ ᱚᱱᱟ ᱫᱚ ᱦᱳᱭ ᱾
ᱟᱞᱤᱧ ᱫᱚᱞᱤᱧ ᱞᱟᱹᱭᱮᱫᱟ ᱵᱚᱞᱮ ᱴᱩᱱᱴᱤ ᱛᱮᱫᱚ ᱟᱡ ᱛᱮᱜᱮ ᱡᱟᱹᱱᱤᱡ ᱾
ᱚᱱᱟ ᱦᱚᱸ ᱤᱭᱟᱹ ᱯᱩᱭᱥᱟᱹ ᱠᱚ ᱟᱭᱢᱟ ᱮᱢ ᱦᱩᱭᱩᱜᱼᱟ ᱚᱱᱟ ᱦᱚᱸ ᱾
ᱚ ᱟᱫᱚ ᱦᱳᱭ ᱦᱳᱭ ᱢᱟᱱᱮ ᱠᱟᱹᱣᱰᱤ ᱞᱟᱜᱟᱜᱼᱟ ᱾
ᱦᱳᱭ ᱦᱳᱭ ᱠᱟᱨᱮᱱ ᱛᱮ ᱩᱰᱩᱠᱚᱜᱼᱟ ᱛᱚ ᱚᱱᱟ ᱠᱷᱟᱹᱛᱤᱨ ᱛᱮ ᱾
ᱟᱪᱪᱷᱟ ᱟᱪᱪᱷᱟ ᱾
ᱟᱭᱢᱟ ᱠᱟ ᱠᱟᱛᱮ ᱦᱳᱭ ᱾
ᱚᱸ ᱟᱪᱪᱷᱟ ᱟᱪᱪᱷᱟ ᱾
ᱢᱟᱱᱮ ᱚᱱᱟ ᱥᱩᱭᱤᱪ ᱠᱚ ᱦᱩᱭᱩᱜᱼᱟ ᱚᱱᱠᱟ ᱡᱟᱦᱟᱸ ᱞᱮᱠᱟ ᱚᱱᱠᱟ ᱦᱩ ᱾
ᱛᱮᱫᱚ ᱫᱟᱜ ᱵᱟᱝ ᱛᱩᱫᱩᱜ ᱜᱮᱭᱟ ᱟᱵᱤᱱ ᱥᱮᱫ ᱫᱚ ᱚᱱᱠᱟ ᱠᱟᱨᱮᱱ ᱛᱮ ᱛᱩᱫᱩᱜᱼᱟ?
ᱯᱟᱭᱤᱯ ᱫᱚ ᱚᱠᱟᱞᱮᱠᱟ?
ᱦᱩ ᱟᱹᱞᱤᱧ ᱥᱮᱫ ᱫᱚ ᱚᱱᱠᱟᱞᱤᱧ ᱧᱮᱞ ᱠᱟᱜᱼᱟ ᱯᱟᱹᱭᱤᱯ ᱠᱚᱠᱚ ᱞᱟᱜᱟᱣ ᱠᱟᱜᱼᱟ, ᱚᱱᱟ ᱛᱮᱜᱮ ᱫᱟᱜ ᱠᱚ ᱛᱳᱫᱳᱜᱼᱟ ᱟᱨᱼᱼ ᱠᱟᱨᱮᱱ ᱢᱟ ᱢᱮᱱᱟᱜ ᱟᱠᱟᱜ ᱜᱮ ᱚᱱᱟ ᱠᱟᱨᱮᱱᱴ ᱛᱮᱜᱮ ᱛᱚ ᱪᱟᱞᱟᱜᱼᱟ ᱚᱱᱟᱨᱮ ᱟᱨ ᱚᱱᱟ ᱯᱟᱭᱤᱯ ᱛᱮᱜᱮ ᱴᱩᱱᱴᱤ ᱛᱩᱫᱩᱜᱼᱟ ᱫᱟᱜ ᱫᱚ ᱾
ᱟᱵᱤᱱ ᱥᱮᱫ ᱢᱟᱵᱤᱱ ᱞᱟᱹᱭᱮᱫ ᱠᱟᱨᱮᱱ ᱛᱮ ᱫᱟᱜ ᱛᱩᱫᱩᱜᱼᱟ, ᱟᱫᱚ ᱚᱱᱟᱜᱮ ᱠᱟᱹᱴᱤᱡ ᱵᱟᱹᱞᱤᱧ ᱵᱩᱡᱷᱟᱹᱣ ᱫᱟᱲᱮᱭᱟᱫᱟ?
ᱠᱟᱨᱮᱱ ᱛᱮ ᱞᱮ ᱚᱱᱟᱫᱚ ᱠᱟᱨᱮᱱ ᱛᱮᱜᱮ ᱪᱟᱞᱟᱜᱼᱟ, ᱠᱟᱨᱮᱱ ᱡᱩᱫᱤ ᱵᱟᱢ ᱞᱟᱜᱟᱣ ᱪᱤᱠᱟᱹ ᱩᱰᱩᱠᱚᱜᱼᱟ ᱞᱟᱹᱭᱵᱮᱱ ᱟᱵᱤᱱ ᱜᱮ? ᱟᱫᱚ ᱠᱟᱨᱮᱱ ᱮᱢ ᱜᱩᱡᱷᱟᱹᱣ ᱛᱚᱵᱮ ᱨᱮᱥᱮ ᱩᱰᱩᱠᱚᱜᱼᱟ ᱚᱱᱟ ᱵᱳᱰ ᱠᱚ ᱴᱤᱯᱟᱹᱣ ᱦᱩᱭᱩᱜᱼᱟ ᱾ ᱚᱻ
ᱚ ᱵᱳᱲ ᱠᱚ ᱴᱤᱯᱟᱹᱣ ᱦᱩᱭᱩᱜᱼᱟ ᱵᱟᱝ?
ᱦᱳᱭ ᱾
ᱚᱻ ᱵᱩᱡᱷᱟᱹᱣ ᱫᱟᱲᱮᱭᱟᱫᱞᱤᱧ ᱛᱟᱦᱚᱞᱮ ᱾
ᱦᱳᱭ ᱚᱱᱟ ᱠᱚ ᱡᱩᱫᱤ ᱠᱷᱟᱨᱟᱯ ᱛᱟᱦᱮᱱ ᱠᱷᱟᱱ ᱫᱚ ᱫᱟᱜ ᱫᱚ ᱵᱟᱝ ᱳᱰᱳᱠᱚᱜᱼᱟ ᱠᱷᱟᱹᱞᱤ ᱯᱟᱭᱤᱯ ᱛᱮᱫᱚ ᱵᱟᱝ ᱳᱰᱳᱠᱚᱜᱼᱟ ᱾ ᱚᱱᱟ ᱠᱟᱨᱮᱱ ᱨᱮᱱᱟᱜ ᱥᱤᱥᱴᱮᱢ ᱠᱟᱱᱟ ᱚᱱᱟ ᱫᱚ ᱾
ᱚ ᱟᱪᱪᱷᱟᱻᱟᱪᱪᱷᱟᱻᱟᱪᱪᱷᱟ ᱟᱫᱚᱞᱤᱧ ᱵᱩᱡᱷᱟᱹᱣ ᱫᱟᱲᱮᱭᱟᱫᱟ ᱛᱟᱦᱚᱞᱮ ᱾ ᱦᱮᱸ ᱛᱟᱦᱞᱮ ᱚᱱᱟ ᱛᱮᱜᱮ ᱯᱮ ᱥᱟᱹᱛ ᱜᱚᱜ ᱠᱟᱫᱟ ᱨᱚᱦᱚᱭ ᱠᱚ ᱟᱵᱤᱱ ᱥᱮᱜ ᱫᱚ?
ᱦᱮᱸ ᱚᱱᱟ ᱛᱮᱜᱮᱞᱮ ᱥᱟᱹᱛ ᱜᱚᱫ ᱠᱟᱫᱟ ᱾
ᱛᱟᱦᱚᱞᱮ ᱟᱹᱵᱤᱱ ᱵᱤᱱ ᱚᱱᱠᱟ ᱨᱚᱦᱚᱭ ᱠᱚᱵᱤᱱ ᱵᱟᱲᱟᱭ ᱜᱮᱭᱟ ᱦᱳᱲᱩ ᱨᱚᱦᱚᱭ ᱠᱚ?
ᱵᱟᱹᱞᱤᱧ ᱵᱟᱲᱟᱭᱟ ᱟᱹᱞᱤᱧ ᱫᱚ ᱵᱟᱨᱦᱮ ᱫᱤᱥᱚᱢ ᱨᱮ ᱦᱮᱱᱟᱜ ᱞᱤᱧᱟᱹ ᱾
ᱚ ᱟᱪᱪᱷᱟᱻᱟᱪᱪᱷᱟᱻᱟᱪᱪᱷᱟ ᱟᱵᱤᱱ ᱫᱚ ᱛᱟᱦᱚᱞᱮ ᱚᱱᱟ ᱠᱚᱫᱚ ᱵᱤᱱ ᱥᱮᱬᱟ ᱠᱟᱫᱟ ᱥᱮ ᱵᱟᱹᱵᱤᱱ ᱪᱮᱫ ᱠᱟᱫᱟ?
ᱩᱦᱩᱸ ᱵᱟᱹᱞᱤᱧ ᱪᱮᱫ ᱠᱟᱫᱟ ᱾
ᱚ ᱟᱪᱪᱷᱟ ᱾
ᱚᱞᱚᱜ ᱯᱟᱲᱦᱟᱣ ᱤᱭᱟᱹᱛᱮ ᱵᱟᱨᱦᱮ ᱨᱮ ᱦᱮᱱᱟᱜ ᱦᱩᱭ ᱟᱠᱟᱱᱟ ᱾
ᱚ ᱛᱟᱦᱞᱮ ᱚᱱᱠᱟ ᱚᱞᱚᱜ ᱯᱟᱲᱦᱟᱜ ᱠᱟᱱᱟ ᱵᱤᱱ?
ᱞᱟᱹᱭᱮᱫᱟᱞᱤᱧ ᱚᱞᱚᱜ ᱯᱟᱲᱦᱟᱜ ᱠᱟᱱᱟ ᱵᱤᱱ ᱛᱟᱦᱚᱞᱮ ᱯᱟᱹᱴᱷᱩᱣᱟᱹ ᱠᱟᱱᱟᱵᱤᱱ?
ᱦᱳᱭ ᱯᱟᱹᱴᱷᱩᱣᱟᱹ ᱠᱟᱱ ᱜᱮᱭᱟᱞᱤᱧ ᱚᱞᱚᱜ ᱯᱟᱲᱦᱟᱜ ᱞᱟᱹᱜᱤᱫ ᱢᱟ ᱵᱟᱨᱦᱮ ᱫᱤᱥᱚᱢ ᱦᱮᱡ ᱦᱩᱭ ᱠᱟᱱᱟ᱾ ᱵᱟᱝᱠᱷᱟᱱ ᱚᱠᱚᱭᱟᱜ ᱵᱟᱨᱦᱮ ᱫᱤᱥᱚᱢ ᱨᱮ ᱛᱟᱦᱮᱸ ᱥᱟᱱᱟᱭᱮᱭᱟ ᱟᱭᱳᱵᱟᱵᱟ ᱵᱟᱹᱜᱤ ᱭᱟᱛᱮᱜ᱾
ᱦᱳᱭ ᱦᱳᱭ ᱚᱱᱟ ᱢᱟ ᱟᱹᱰᱤ ᱢᱚᱡᱽ ᱠᱟᱛᱷᱟ ᱜᱮᱵᱤᱱ ᱞᱟᱹᱭ ᱠᱮᱜᱼᱟ᱾ ᱦᱩᱸ ᱟᱨ ᱟᱵᱚ ᱢᱟ ᱚᱱᱠᱟ ᱯᱟᱲᱦᱟᱜ ᱞᱟᱹᱜᱤᱫ ᱫᱚ ᱞᱟᱹᱠᱛᱤ ᱜᱮᱭᱟ ᱥᱮ ᱚᱱᱠᱟ ᱚᱲᱟᱜ ᱠᱷᱚᱱ ᱫᱚ ᱩᱱᱟᱹᱜ ᱡᱟᱹᱥᱛᱤ ᱫᱚ ᱚᱞᱚᱜ ᱯᱟᱲᱦᱟᱣ ᱫᱚ ᱵᱟᱝ ᱦᱩᱭᱩᱜᱼᱟ, ᱵᱮᱥ ᱠᱷᱚᱡ ᱫᱚ ᱚᱱᱠᱟ ᱵᱟᱭᱨᱮ ᱠᱷᱚᱡ ᱜᱮ ᱦᱩᱭᱩᱜᱼᱟ᱾
ᱟᱫᱚ ᱢᱟ ᱱᱟᱯᱟᱭ ᱜᱮ ᱛᱟᱦᱚᱞᱮ ᱚᱱᱠᱟ ᱵᱟᱭᱨᱮ ᱠᱷᱚᱱ ᱵᱤᱱ ᱚᱞᱚᱜ ᱯᱟᱲᱦᱟᱜ ᱠᱟᱱᱟ᱾ ᱛᱟᱦᱚᱞᱮ ᱟᱫᱚ ᱪᱮᱫ ᱠᱚᱨᱮ ᱵᱤᱱ ᱚᱞᱚᱜ ᱯᱟᱲᱦᱟᱜ ᱠᱟᱱᱛᱮ?
ᱠᱚᱞᱮᱡᱽ ᱨᱮ
ᱚ ᱟᱪᱪᱷᱟ ᱟᱪᱪᱷᱟ ᱢᱟᱨᱟᱝ ᱢᱤᱫᱟᱹᱜᱟᱲ ᱢᱟᱨᱟᱝ ᱵᱤᱫᱽᱫᱟᱹᱜᱟᱲ ᱨᱮᱵᱤᱱ ᱚᱞᱚᱜ ᱠᱟᱱᱟ?
ᱦᱳᱭ᱾
ᱟᱹᱰᱤ ᱱᱟᱯᱟᱭ ᱜᱮ ᱛᱟᱦᱚᱞᱮ᱾
ᱟᱨ ᱟᱹᱵᱤᱱ ᱫᱚ ᱚᱞᱚᱜ ᱠᱟᱱᱟ ᱵᱮᱱ ᱥᱮ ᱵᱟᱝᱟ
ᱵᱟᱝ ᱵᱟᱝ ᱟᱹᱞᱤᱧ ᱫᱚ ᱚᱱᱠᱟ ᱚᱞ ᱯᱟᱲᱦᱟᱣ ᱠᱚ ᱩᱱᱟᱹᱜ ᱫᱚ ᱵᱟᱹᱞᱤᱧ ᱵᱟᱲᱟᱭᱟ ᱦᱩᱰᱤᱧ ᱠᱷᱚᱱ ᱜᱮ ᱵᱟᱠᱚ ᱪᱮᱫ ᱟᱠᱟᱫ ᱞᱤᱧᱟᱹ ᱟᱨ ᱛᱟᱦᱞᱮ ᱵᱟᱹᱞᱤᱧ ᱪᱮᱫ ᱵᱟᱲᱟᱣ ᱟᱠᱟᱫᱟ ᱚᱞᱚᱜ ᱯᱟᱲᱦᱟᱜ ᱠᱚ
ᱦᱮᱸ ᱦᱮᱸ
ᱮᱴᱠᱮᱴᱚᱬᱮ ᱠᱚ ᱦᱩᱭ ᱵᱟᱲᱟ ᱞᱮᱱ ᱜᱮᱭᱟ ᱚᱲᱟᱜ ᱠᱚᱨᱮ
ᱚ ᱟᱪᱪᱷᱟ ᱦᱳᱭ ᱚᱱᱠᱟ ᱮᱴᱠᱮᱴᱚᱬᱮ ᱫᱚ ᱦᱩᱭᱩᱜ ᱜᱮᱭᱟ
ᱦᱳᱭ ᱦᱳᱭ ᱦᱳᱭ
ᱦᱩᱼᱼ
ᱛᱟᱦᱚᱞᱮ ᱚᱞᱚᱜ ᱯᱟᱲᱦᱟᱜ ᱠᱟᱱᱟᱵᱤᱱ ᱟᱫᱚ ᱚᱠᱟᱴᱟᱜ ᱥᱟᱛᱟᱢ ᱛᱮᱵᱤᱱ ᱚᱞᱚᱜ ᱯᱟᱲᱦᱟᱜ ᱠᱟᱱ ᱛᱮ
ᱱᱟᱜᱟᱢ ᱤᱫᱤ ᱠᱟᱛᱮ